ᱦᱮᱞᱳ,
ᱦᱮᱞᱳ,
ᱜᱚᱝᱠᱮ
ᱦᱮᱸ, ᱡᱚᱦᱟᱨ ᱜᱮ,
ᱪᱮᱫ ᱪᱮᱠᱟᱭ ᱦᱳᱭᱳᱜ ᱠᱟᱱᱟ?
ᱪᱤᱠᱟᱹ ᱫᱚ ᱱᱤᱛᱚᱜ ᱫᱚ ᱪᱮᱫ ᱦᱚᱸ ᱵᱟᱝ ᱱᱚᱜᱼᱚᱭ, ᱫᱩᱲᱩᱵ ᱵᱟᱲᱟ ᱦᱩᱭ ᱠᱟᱱᱟ ᱟᱨ ᱪᱮᱫ ᱤᱧ ᱪᱤᱠᱟᱹᱭᱟ, ᱚᱦᱭ ᱠᱤᱪᱷᱩ ᱮᱱᱟᱝ ᱠᱤᱪᱷᱩ ᱜᱷᱟᱹᱲᱤᱡ ᱫᱟᱜ ᱮ ᱛᱟᱦᱮᱸᱜ ᱮ ᱟᱫᱚ ᱱᱤᱛᱚᱜ ᱫᱚ ᱯᱷᱟᱸᱠ ᱠᱟᱫᱟᱭ ᱟᱫ ᱫᱩᱲᱩᱵ ᱦᱩᱭ ᱠᱟᱱᱟ᱾
ᱟᱢᱜᱮ ᱪᱮᱠᱟ ᱟᱹᱵᱤᱱ ᱜᱮ ᱪᱮᱠ ᱠᱚᱵᱤᱱ ᱪᱤᱠᱟᱹ ᱵᱟᱲᱟᱭᱫᱟ?
ᱥᱤᱛᱩᱝ ᱫᱟᱭ?
ᱦᱮᱸ, ᱢᱟᱱᱮ ᱢᱳᱴᱟ ᱢᱩᱴᱤ, ᱦᱟᱞᱠᱟ ᱦᱟᱞᱠᱟ ᱥᱤᱛᱩᱝ ᱠᱟᱫᱟ, ᱩᱱᱟᱹᱜ ᱵᱟᱲᱛᱤ ᱦᱚᱸ ᱵᱟᱝ, ᱢᱤᱰᱤᱭᱟᱢ ᱨᱮᱱᱟᱜ᱾
ᱚᱸᱻ ᱱᱚᱰᱮ ᱢᱟ ᱩᱞᱴᱟᱹ ᱦᱳᱭᱳᱜ ᱠᱟᱱ, ᱢᱟᱱᱮ ᱮᱱᱟᱱ ᱫᱚ ᱥᱤᱛᱩᱝ ᱠᱟᱜ ᱛᱟᱦᱮᱸᱱᱟ, ᱟᱨ ᱱᱤᱛᱚᱜ ᱫᱚ ᱯᱩᱨᱟᱹᱭ ᱫᱟᱜ ᱮᱫᱟᱦᱮ ᱟᱲᱟᱜ, ᱱᱟᱥᱮ ᱟᱲᱟᱜ ᱚᱱᱟ ᱦᱚᱸ ᱟᱵᱟᱨ ᱥᱤᱛᱩᱝ ᱥᱤᱛᱩᱝ ᱠᱮᱛᱮᱜ ᱮ ᱫᱟᱜ ᱮᱫᱟᱭ ᱵᱩᱡᱫᱟ
ᱦᱚᱸᱻ ᱟᱞᱮ ᱥᱮᱫ ᱫᱚ ᱚᱱᱠᱟ ᱫᱚ ᱵᱟᱝ᱾ ᱮᱱᱟᱝ ᱮᱱᱟᱝ ᱮᱱᱟᱝ ᱥᱮᱛᱟᱜ ᱵᱮᱲᱟ ᱫᱟᱜ ᱮ ᱛᱟᱦᱮᱸᱫ ᱤᱱᱠᱟᱹ ᱯᱟᱸᱥᱴᱟ, ᱪᱷᱚᱴᱟ, ᱥᱟᱛᱴᱟ ᱫᱷᱟᱹᱵᱤᱡ ᱮ ᱫᱟᱜ ᱮ ᱛᱟᱦᱮᱸᱜ ᱮ᱾
ᱩᱸ ᱛᱟᱦᱚᱞᱮ ᱴᱷᱤᱠ ᱜᱮᱭᱟ ᱥᱟᱛᱴᱟ ᱱᱤᱛᱳᱜ ᱫᱚ ᱯᱩᱟᱹᱭ ᱥᱮᱛᱳᱝ ᱫᱟ ᱵᱟ?
ᱦᱮᱸ ᱱᱤᱛᱚᱜ ᱫᱚᱭ ᱥᱤᱛᱩᱝ ᱫᱟ᱾
ᱚᱸ ᱡᱟᱠ ᱜᱮ ᱛᱟᱦᱞᱮ, ᱟᱞᱮ ᱥᱮ ᱢᱟ ᱮᱱᱟ ᱠᱟᱜ ᱛᱟᱦᱮᱱᱟ ᱢᱚᱱᱮ ᱦᱩᱭᱩᱜ ᱠᱟᱱ ᱛᱟᱦᱮᱱᱟ ᱛᱮᱦᱮᱧ ᱫᱚᱭ ᱥᱤᱛᱩᱝ ᱟᱭ ᱦᱟᱸᱜ, ᱟᱨᱚ ᱛᱚ ᱯᱩᱨᱟᱹ ᱫᱟᱜ ᱮ ᱫᱷᱩᱨᱟᱹᱣ ᱠᱟᱱᱟ᱾
ᱮᱸ ᱛᱟᱦᱚᱞᱮ, ᱡᱚᱢ ᱵᱟᱲᱟ ᱠᱮᱫᱟᱵᱤᱱ ᱥᱮᱵᱟᱝ? ᱦᱩᱸ ᱡᱚᱢ ᱵᱟᱲᱟ ᱦᱩᱭ ᱠᱟᱱᱟ ᱜᱚᱝᱠᱮ ᱮᱜ ᱛᱚᱞᱮ ᱱᱟᱯᱟᱭ ᱵᱟᱲᱟ ᱜᱮ ᱛᱚ᱾
ᱦᱮᱸ,
ᱟᱹᱞᱤᱧ ᱦᱚᱸ ᱱᱟᱯᱟᱭ ᱵᱟᱲᱟ ᱜᱮ ᱱᱟᱯᱟᱭ ᱛᱟᱦᱮᱸ ᱞᱮᱱᱠᱷᱟᱭ ᱜᱮ ᱵᱷᱟᱞᱮᱭᱟᱛᱚ᱾ ᱵᱟᱠᱷᱟᱡ ᱫᱚ,
ᱦᱮᱸ ᱚᱱᱟ ᱦᱚᱸ ᱱᱟᱯᱟᱭ ᱠᱟᱱ ᱜᱮ᱾ ᱠᱷᱮᱛ ᱠᱚ ᱪᱟᱥ ᱠᱚ,,
ᱮᱸ ᱪᱟᱥ ᱠᱚᱫᱚ ᱢᱟᱱᱮ ᱦᱚᱸᱜᱼᱚᱭ ᱟᱨᱚᱢᱵᱷᱚ ᱦᱩᱭ ᱠᱟᱱᱟ ᱮᱸ ᱤᱱᱠᱟᱹ ᱞᱟᱦᱟ ᱠᱷᱚᱱ ᱫᱚ ᱵᱟᱭ ᱫᱟᱜ ᱠᱟᱜ ᱛᱟᱦᱮᱸᱫ ᱛᱚ ᱟᱫᱚ ᱱᱮᱝᱠᱟ ᱨᱮᱜᱮ ᱫᱟᱜ ᱮᱫᱟᱭ ᱞᱟᱦᱟ ᱫᱚ ᱩᱱᱟᱹᱜ ᱵᱟᱭ ᱫᱟᱜ ᱠᱟᱫ ᱛᱟᱦᱮᱸ ᱟᱫᱚ ᱦᱚᱸᱜᱼᱚᱭ᱾ ᱦᱮᱸ ᱟᱨᱚᱢᱵᱷᱚ ᱦᱩᱭᱠᱟᱱᱟ ᱟᱨ ᱞᱟᱦᱟ ᱫᱚ ᱠᱟᱹᱴᱤᱡ ᱢᱟᱱᱮ ᱛᱚᱞᱟ ᱠᱚᱦᱚᱸ ᱦᱩᱰᱤᱧ ᱧᱚᱜ ᱜᱮ ᱛᱟᱦᱮᱸ ᱠᱟ ᱠᱟᱱᱟ ᱵᱟᱝ ᱞᱟᱨ ᱵᱤᱜᱟᱱ ᱨᱮ ᱛᱟᱸᱦᱮᱜ᱾
ᱦᱳ ᱚᱱᱟ ᱠᱟᱱ ᱜᱮ ᱟᱥᱚᱞ ᱚᱱᱟ ᱥᱚᱢᱚᱭ ᱨᱮ ᱟᱯᱷᱥᱚᱨ ᱠᱚ ᱵᱟᱝ ᱦᱩᱭᱩᱜ ᱠᱟᱱᱟ ᱥᱮ᱾
ᱦᱳᱭ ᱚᱱᱟᱜᱮ ᱦᱩᱭᱩᱜ ᱠᱟᱱᱟ ᱢᱟᱨᱟᱝ ᱠᱟᱛᱷᱟ᱾
ᱤᱭᱟᱹᱜ ᱠᱟᱱᱟ ᱫᱮᱨᱤᱜ ᱠᱟᱱᱟ ᱱᱚᱛᱮ ᱟᱨ ᱫᱟᱜ ᱦᱚᱸ ᱵᱟᱝ ᱞᱟᱜᱟᱜ ᱠᱟᱱᱟ᱾ ᱫᱚᱢᱮ ᱞᱮᱴ ᱠᱟᱛᱮ ᱞᱟᱜᱟᱜ ᱠᱟᱱᱟ᱾
ᱦᱳᱭ,
ᱟᱢᱫᱚᱢ ᱪᱤᱠᱟᱹᱭᱟ ᱪᱟᱸᱫᱳ ᱵᱚᱸᱜᱟ ᱚᱱᱠᱟ ᱜᱮ᱾
ᱦᱳᱭ ᱟᱯᱮ ᱥᱮᱫ ᱜᱮ ᱞᱟᱹᱭᱵᱤᱱ ᱪᱮᱫ ᱞᱮᱠᱟ᱾
ᱟᱞᱮ ᱥᱮᱫ ᱦᱚᱸ ᱚᱱᱠᱟ ᱜᱮ᱾ ᱞᱟᱦᱟ ᱛᱮᱫᱚ ᱵᱟᱭ ᱫᱟᱜ ᱠᱟᱫᱟ ᱵᱟ ᱢᱚᱴᱟᱢᱩᱢᱤ ᱡᱟᱱᱤᱡ ᱫᱚᱥ ᱫᱤᱱ ᱜᱟᱱ ᱦᱩᱭ ᱱᱟ᱾ ᱛᱚᱠᱷᱚᱱ ᱠᱚᱭ ᱫᱟᱜ ᱠᱟᱫᱟᱭ ᱫᱤᱭᱮᱯᱚᱨ ᱛᱟᱦᱚᱞᱮ ᱯᱩᱨᱟᱹ ᱮᱠᱫᱚᱢ ᱡᱚᱛᱚ ᱮᱠᱷᱚᱱ ᱠᱷᱮᱛ ᱵᱟᱹᱭᱦᱟᱹᱲ ᱠᱚᱨᱮ,
ᱟᱪᱪᱷᱟ,
ᱯᱩᱨᱟᱹ ᱚᱱᱟᱜᱮ ᱧᱮᱞ ᱦᱩᱭᱩᱜ ᱠᱟᱱᱟ ᱪᱮᱫ ᱮᱢ ᱪᱤᱠᱟᱹᱭ ᱵᱟ
ᱦᱮᱸᱻ,
ᱢᱤᱫ ᱪᱚᱴ ᱪᱟᱥ ᱠᱟᱜ ᱠᱷᱟᱡ ᱟᱫᱚ ᱱᱤᱥᱪᱤᱛ ᱛᱟᱦᱮᱸᱱ ᱢᱮ, ᱡᱚᱠᱷᱚᱱ ᱦᱩᱭᱩᱜᱼᱟ ᱛᱚᱠᱷᱚᱱ ᱜᱤᱰᱤ ᱪᱟᱞᱟᱣ ᱞᱮᱱᱠᱷᱟᱱ ᱜᱮ ᱢᱟᱡᱷᱮ ᱥᱟᱡᱷᱮ ᱪᱟᱞᱟᱣ ᱞᱮᱱᱠᱷᱟᱱ, ᱚᱱᱟ ᱠᱷᱮᱛ ᱧᱮᱞ ᱠᱚ ᱫᱟᱜ ᱠᱚ ᱛᱟᱨᱯᱚᱨ ᱵᱟᱱ ᱠᱚ ᱞᱟᱜᱟᱣ,
ᱦᱳᱭ, ᱵᱟᱝ ᱧᱮᱞ ᱞᱮᱠᱷᱟᱱ ᱦᱚᱸᱛᱚ ᱵᱟᱝ ᱜᱟᱱᱚᱜᱼᱟ ᱟᱜᱠᱷᱟᱱ᱾
ᱦᱮᱸ ᱵᱟᱠ ᱵᱟᱠᱟᱡ ᱫᱚ ᱨᱚᱦᱚᱭ ᱜᱤᱰᱤ ᱠᱟᱛᱮᱫ ᱵᱟᱝ ᱦᱩᱭᱩᱜᱼᱟ ᱥᱮ ᱡᱩᱫᱤ ᱟᱨᱚ ᱛᱤᱡᱩ ᱠᱚ ᱞᱟᱜᱟᱣᱟ ᱵᱟᱝ, ᱟᱨ ᱡᱟᱞᱟ ᱚᱱᱟ ᱫᱚ ᱪᱤᱫ ᱜᱮ ᱵᱟᱹᱱᱩᱜᱼᱟ,
ᱛᱤᱡᱩᱜ ᱛᱤᱡᱩ ᱠᱚ ᱛᱟᱨᱯᱚᱨ ᱜᱷᱟᱥ ᱞᱮᱱᱠᱷᱟᱱᱡ ᱫᱚᱢᱮ ᱛᱮᱦᱚᱸ,
ᱦᱮᱸ ᱥᱚᱢᱚᱭ ᱥᱚᱢᱚᱭ ᱨᱮ ᱚᱱᱟ ᱠᱚᱫᱚ ᱞᱟᱜᱟᱣ ᱤᱫᱤᱭᱟᱜ ᱜᱮ ᱦᱩᱭᱩᱜᱼᱟ᱾
ᱦᱳᱭ ᱛᱟᱦᱞᱮ,
ᱟᱨ ᱛᱟᱦᱚᱞᱮ ᱛᱤᱱᱟᱹᱜ ᱛᱤᱱᱟᱹᱜ ᱥᱟᱺᱜᱤᱧ ᱦᱩᱲᱩ ᱨᱚᱦᱚᱭ ᱠᱚᱫᱚ,
ᱦᱮᱸ ᱦᱚᱜᱼᱚᱭ ᱢᱟᱱᱮ ᱪᱮᱫ ᱤᱧ ᱞᱟᱹᱭᱟ ᱱᱚᱜ-ᱚᱭ ᱠᱤᱪᱷᱩ ᱦᱩᱭ ᱟᱠᱟᱱᱟ᱾
ᱠᱤᱪᱷᱩ ᱦᱩᱭ ᱠᱟᱱᱟ ᱪᱮᱫ, ᱟᱫᱚ ᱧᱩᱛᱩᱢ ᱞᱮᱠᱟ ᱨᱚᱦᱚᱭ ᱦᱩᱭ ᱟᱠᱟᱱᱟ᱾
ᱦᱳᱭ ᱦᱳᱭ ᱦᱳᱭ ᱧᱩᱛᱩᱢ ᱞᱮᱠᱟ᱾ ᱦᱮᱸ ᱞᱟᱦᱟ ᱫᱚ ᱵᱟᱭ ᱫᱟᱜ ᱠᱟᱜ ᱛᱟᱦᱮᱸ ᱥᱮ ᱟᱫᱚ ᱫᱟᱜ ᱵᱟᱝᱠᱷᱟᱡ ᱛᱚ ᱚᱱᱟ ᱥᱮᱨᱢᱟ ᱡᱟᱹᱲᱤ ᱵᱚᱨᱥ ᱚᱱᱠᱟ ᱜᱮ ᱟᱫᱚ ᱵᱟᱭ ᱫᱟᱜ ᱞᱮᱠᱷᱟᱱ ᱪᱤᱠᱟᱹᱭᱟᱵᱤᱱ ᱾
ᱡᱳᱨ ᱠᱟᱛᱮᱫ ᱛᱚ ᱚᱦᱚᱵᱤᱱ ᱫᱟᱜ ᱦᱚᱪᱚ ᱠᱮᱭᱟ ᱥᱮ ᱾
ᱠᱟᱱ ᱜᱮᱭᱟ ᱚᱱᱟ ᱦᱚᱸ ᱾ ᱱᱚᱛᱮ ᱦᱚ ᱚᱱᱠᱟ ᱜᱮ ᱛᱤᱱᱟᱹᱜ ᱮ ᱫᱟᱜᱟᱭ ᱫᱟᱜ ᱞᱟᱹᱴᱩ ᱧᱚᱜ ᱮ ᱫᱟᱜᱟ ᱛᱚᱵᱮ ᱛᱚ ᱮᱠᱫᱚᱢ ᱜᱚᱴᱟ ᱵᱟᱹᱫᱽ ᱵᱟᱹᱭᱦᱟᱹᱲ ᱮᱠᱫᱚᱢ, ᱫᱟᱜ ᱜᱮ ᱥᱩᱫᱩ ᱧᱮᱞᱚᱜᱼᱟ ᱟᱲᱮ ᱫᱚ ᱵᱟᱝ ᱧᱮᱞᱚᱜᱼᱟ ᱦᱟᱝ?
ᱦᱳᱭ ᱾
ᱞᱟᱦᱟ ᱛᱮᱜᱮ ᱫᱟᱜ ᱮᱫ ᱛᱟᱦᱮᱱᱟ ᱱᱮᱛᱟᱨ ᱫᱚ ᱚᱠᱚᱨ ᱚᱱᱠᱟ ᱧᱩᱨ ᱜᱮ ᱵᱟᱝ ᱧᱩᱨᱩᱜ ᱠᱟᱱᱟ ᱾
ᱦᱮᱸ ᱾
ᱟᱫᱚ ᱞᱟᱦᱟ ᱥᱮᱨᱢᱟ ᱠᱚ ᱞᱟᱦᱟ ᱥᱮᱨᱢᱟ ᱱᱟᱥᱮᱱᱟᱜ ᱫᱟᱜ ᱧᱚᱜ ᱠᱟᱫ ᱛᱟᱦᱮᱱᱟᱭ ᱚᱱᱟ ᱫᱚ ᱥᱮᱫᱟᱭ ᱠᱚ ᱢᱮᱱᱟ ᱠᱚ ᱾ ᱟᱸᱡᱚᱢ ᱧᱟᱢ ᱫᱟᱵᱮᱱ ᱥᱮ ᱵᱟᱝ? ᱞᱟᱦᱟ ᱛᱮ ᱚᱱᱠᱟ ᱫᱚᱭ ᱫᱟᱜ ᱮᱫ ᱛᱟᱦᱮᱱᱟ ᱱᱮᱛᱟᱨ ᱫᱚ ᱚᱠᱚᱨ? ᱱᱮᱛᱟᱨ ᱫᱚ ᱚᱱᱠᱟ ᱫᱚ ᱫᱟᱜ ᱜᱮ ᱵᱟᱭ ᱫᱟᱜ ᱮᱫᱟ ᱡᱮ ᱟᱨ
ᱮᱸ ᱦᱮᱸᱜ ᱾
ᱟᱨ ᱫᱮᱭᱮ ᱯᱚᱨ ᱛᱟᱦᱞᱮ
ᱞᱟᱦᱟᱛᱮ ᱡᱟᱦᱟᱸ ᱛᱤᱱᱟᱹᱜ ᱞᱤᱧ ᱫᱤᱥᱟᱹᱭᱟ ᱩᱱᱫᱚ ᱵᱷᱟᱜᱤ ᱜᱮ ᱦᱮᱸ ᱱᱤᱛᱚᱜ ᱫᱚ ᱮᱥᱠᱟᱨ ᱜᱮ ᱦᱮᱱᱟᱜ ᱞᱤᱧᱟ ᱨᱩᱢ ᱨᱮ ᱮᱥᱠᱟᱨ ᱜᱮ ᱦᱮᱱᱟᱜ ᱞᱤᱧᱟ ᱾
ᱦᱩᱸ ᱾
ᱢᱟᱱᱮ ᱞᱟᱦᱟ ᱛᱮ ᱟᱞᱤᱧ ᱡᱟᱦᱟᱸ ᱛᱤᱱᱟᱹᱜ ᱞᱤᱧ ᱟᱸᱡᱚᱢ ᱟᱠᱟᱫᱟ ᱥᱮ ᱢᱟᱱᱮ ᱡᱟᱦᱟᱸ ᱛᱤᱱᱟᱹᱜ ᱞᱤᱧ ᱫᱤᱥᱟᱹᱭᱟ ᱚᱱᱠᱟ ᱢᱤᱫ ᱫᱷᱟᱣ ᱜᱮ ᱚᱱᱠᱟ ᱥᱮᱨᱚᱠᱚᱢ ᱫᱟᱜ ᱫᱚᱞᱤᱧ ᱧᱮᱞ ᱞᱮᱫ ᱛᱟᱦᱮᱸᱫ ᱤᱱᱟᱹ ᱯᱚᱨᱮ ᱫᱚ ᱩᱠᱩᱨ ᱟᱫᱚ ᱚᱱᱠᱟ ᱫᱚ ᱵᱟᱝᱞᱤᱧ ᱫᱤᱥᱟᱹ ᱵᱟᱲᱟ ᱟᱫᱟ ᱡᱮ ᱚᱱᱠᱟ ᱥᱮ ᱜᱟᱡᱮ ᱫᱟᱜ ᱠᱮᱫᱟᱭ ᱾
ᱩᱸ, ᱦᱮᱸ ᱟᱫᱚ ᱚᱠᱚᱨ ᱟᱞᱮ ᱦᱚᱸ ᱧᱮᱞ ᱫᱚ ᱵᱟᱝᱞᱮ ᱧᱮᱞ ᱠᱟᱫᱟ ᱫᱚᱢᱮ ᱞᱟᱦᱟ ᱧᱚᱜ ᱜᱮ, ᱢᱤᱫ ᱥᱮᱨᱢᱟ ᱢᱟ ᱮᱠᱫᱚᱢ ᱪᱮᱫ ᱜᱟᱹᱰᱭᱟᱹ ᱢᱤᱰᱭᱟᱹᱭ ᱯᱟᱨᱚᱢ ᱤᱫᱤ ᱟᱠᱟᱫᱟ ᱪᱚᱴ ᱛᱮ ᱫᱟᱜ ᱾
ᱦᱩᱸ ᱾
ᱟᱫᱚ ᱡᱟᱦᱟᱸᱭ ᱠᱚ ᱦᱟᱹᱠᱩ ᱠᱩ ᱥᱟᱵ ᱫᱟᱲᱮᱭᱟᱜ ᱠᱚᱣᱟ ᱩᱱᱠᱩ ᱫᱚ ᱵᱷᱟᱹᱜᱤ ᱠᱚ ᱥᱟᱵ ᱠᱮᱫ ᱠᱚᱣᱟ ᱞᱟᱹᱴᱩ ᱞᱟᱹᱴᱩ ᱦᱟᱹᱠᱩ ᱠᱚ ᱛᱟᱦᱮᱸ ᱠᱟᱱᱟ ᱾
ᱦᱩᱸ ᱦᱩᱸ ᱚᱱᱟ ᱜᱟᱹᱰ ᱜᱟᱹᱰᱭᱟᱹ ᱠᱷᱚᱱᱟᱜ ᱠᱚ ᱩᱰᱩᱠ ᱞᱮᱱᱟ ᱥᱮ ᱪᱮᱫ?
ᱦᱮᱸ ᱢᱟᱱᱮ ᱢᱚᱱᱮ ᱠᱟᱜ ᱵᱮᱱ ᱡᱩᱫᱤ ᱞᱟᱦᱟ ᱵᱚᱪᱷᱚᱨ ᱵᱟᱭ ᱥᱟᱵ ᱟᱠᱟᱫ ᱠᱚᱣᱟᱭ ᱡᱟᱦᱟᱸᱭᱟᱜ ᱜᱟᱹᱰᱤᱭᱟᱹ ᱠᱟᱱ ᱦᱮᱸ, ᱛᱟᱦᱚᱞᱮ ᱩᱱᱠᱩ ᱦᱟᱹᱠᱩ ᱫᱚ ᱥᱟᱭᱤᱡ ᱫᱚ ᱞᱟᱹᱴᱩᱭᱮᱱ ᱛᱟᱠᱚᱣᱟ ᱥᱮ ᱾
ᱦᱮᱸ ᱾
ᱚᱱᱠᱟ ᱜᱮ ᱢᱟᱱᱮ ᱯᱚᱨᱮᱨ ᱵᱚᱪᱷᱚᱨ ᱫᱚ ᱮᱠᱫᱚᱢ ᱯᱩᱨᱟᱹᱭ ᱫᱟᱜ ᱟᱠᱟᱫᱟ ᱮᱠᱫᱚᱢ ᱾
ᱦᱩᱸ ᱢᱟᱱᱮ ᱯᱩᱨᱟᱹ ᱜᱟᱹᱰᱭᱟᱹ ᱠᱚ ᱯᱮᱨᱮᱡ ᱮᱱᱟ ᱵᱟᱝ?
ᱦᱮᱸ ᱮᱠᱫᱚᱢ ᱚᱱᱟ ᱡᱟᱦᱟᱸ ᱤᱭᱟᱹ ᱰᱷᱤᱯᱟᱹ ᱤᱭᱟᱹ ᱵᱟᱝ ᱛᱟᱦᱮᱸᱱᱟ ᱯᱤᱰᱷᱟᱹ ᱥᱮ ᱪᱮᱜ, ᱦᱳᱭ ᱚᱱᱟ ᱪᱚᱴ ᱠᱚᱜ ᱠᱟᱱᱟ, ᱟᱨ ᱩᱱᱠᱩ ᱯᱩᱴᱷᱤ ᱦᱟᱹᱠ ᱚᱱᱟ ᱪᱚᱴ ᱪᱚᱴ ᱛᱮᱠᱚ ᱫᱚᱱ ᱯᱟᱨᱚᱢᱚᱜ ᱠᱟᱱᱟ ᱠᱚ ᱾
ᱦᱩᱸ, ᱛᱟᱦᱞᱮ ᱵᱷᱟᱞᱮ ᱜᱮ ᱫᱟᱜ ᱞᱮᱫ
ᱠᱩ ᱾
ᱟᱨ ᱱᱮᱛᱟᱨ ᱫᱚ ᱚᱱᱠᱟ ᱫᱚ ᱵᱟᱭ ᱫᱟᱜ ᱮᱫᱟ ᱞᱟᱦᱟ ᱞᱮᱠᱟ ᱫᱚ ᱟᱫᱚ ᱾
ᱠᱟᱱ ᱜᱮᱭᱟ ᱾
ᱦᱩᱸ ᱱᱮᱛᱟᱨ ᱫᱚ ᱦᱟᱱᱮ ᱦᱮᱸ ᱵᱚᱞ ᱠᱷᱮᱞ ᱠᱚ ᱪᱟᱞᱟᱣ ᱵᱟᱲᱟ ᱦᱩᱭᱩᱜ ᱜᱮᱭᱟ ᱾
ᱪᱟᱞᱟᱣ ᱵᱟᱲᱟ ᱦᱩᱭᱩᱜ ᱠᱟᱱ ᱜᱮᱭᱟ?
ᱦᱳᱭ,
ᱧᱮ- ᱧᱮᱞ ᱥᱮ ᱠᱷᱮᱞᱳᱜ?
ᱠᱷᱮᱞᱳᱜ ᱜᱮ ᱠᱷᱮᱞᱳᱜ ᱧᱮᱞ ᱫᱚ ᱪᱮᱫ ᱧᱮᱞ ᱫᱚ ᱢᱟᱱᱮ ᱧᱮᱞ ᱫᱚ ᱚᱱᱠᱟ ᱥᱮ ᱦᱟᱱᱮ ᱫᱷᱟᱢᱟᱠᱟ᱾ ᱠᱷᱮᱞ ᱠᱚ ᱧᱮᱞ ᱪᱟᱞᱟᱜ ᱦᱩᱭᱩᱜ ᱜᱮᱭᱟ ᱵᱟᱝ ᱠᱷᱟᱱ ᱵᱟᱝ᱾ ᱥᱮ ᱵᱚᱲᱚ ᱵᱚᱲᱚ ᱫᱷᱟᱢᱟᱠᱟ ᱠᱚᱨᱮ ᱦᱩᱸ ᱪᱷᱳᱴᱳ ᱠᱷᱟᱴᱳ ᱫᱚ ᱩᱱᱟᱹᱜ ᱫᱚ ᱵᱟᱝ᱾ ᱟᱹᱵᱤᱱ ᱜᱮ ᱛᱟᱦᱞᱮ?
ᱱᱟᱹᱢᱤ ᱱᱟᱹᱢᱤ
ᱦᱮᱸ ᱦᱮᱸ ᱫᱟᱹᱢᱤ ᱫᱟᱹᱢᱤ ᱯᱞᱮᱭᱟᱨ ᱠᱚ ᱛᱟᱦᱮᱸᱱᱟ᱾
ᱰᱮᱨ ᱠᱚ ᱛᱟᱦᱮᱸᱱᱟ ᱠᱚ ᱢᱮᱫ ᱛᱮ ᱧᱮᱞ ᱠᱟᱠᱚ ᱢᱮ ᱦᱟᱸᱜ?
ᱦᱳᱭ ᱦᱳᱭ,
ᱡᱟᱦᱟᱸ ᱡᱟᱦᱟᱸ ᱛᱤᱥᱦᱚᱸ ᱠᱚ ᱜᱟᱞᱢᱟᱨᱟᱣ ᱠᱷᱟᱡ ᱠᱚᱢ ᱞᱟᱹᱭ ᱫᱟᱲᱮᱭᱟᱠᱚᱣᱟ ᱵᱟᱝᱭᱟ ᱱᱩᱭ ᱫᱚ ᱱᱤᱝᱠᱮ ᱱᱤᱝᱠᱮ ᱚᱝᱠᱟᱭ ᱠᱷᱮᱞᱳᱜ ᱠᱟᱱ ᱛᱟᱦᱮᱸᱱᱟ ᱾ ᱟᱨ ᱵᱟᱠᱷᱟᱡ ᱫᱚ ᱵᱟᱢ ᱧᱮᱞ ᱠᱟᱭᱟ ᱩᱱᱠᱩ ᱠᱚ ᱠᱚ ᱡᱟᱦᱟᱸ ᱞᱮᱠᱟ ᱠᱚ ᱞᱟᱹᱭᱼᱟ ᱠᱚ᱾ ᱢᱚᱱᱮᱭᱟ᱾
ᱦᱮᱸ ᱟᱫᱚ ᱦᱚᱲ ᱚᱱᱮ ᱚᱱᱟ ᱫᱚ ᱵᱚᱠᱟᱭᱤᱡ ᱞᱮᱠᱟ᱾ ᱟᱫᱚ ᱵᱟᱝᱵᱤᱱ ᱡᱩᱫᱤ ᱵᱟᱹᱵᱤᱱ ᱧᱮᱞ ᱠᱟᱫ ᱟᱫᱚ ᱪᱮᱫ ᱵᱟᱠᱷᱟᱡ ᱾ ᱦᱮᱸ ᱚᱱᱟ ᱚᱱᱟ ᱚᱱᱮ ᱚᱱᱟ ᱚᱱᱟ ᱡᱮ ᱩᱱᱤ ᱱᱤᱭᱮ ᱡᱩᱫᱤ ᱵᱟᱹᱵᱤᱱ ᱵᱟᱲᱟᱭᱟ ᱚᱠᱚᱭ ᱠᱟᱱᱟᱭ ᱩᱱᱤ ᱫᱚ ᱦᱮᱸ ᱦᱮᱸ᱾
ᱡᱟᱦᱟᱸᱱᱟᱜ ᱠᱚ ᱞᱟᱹᱭ ᱟᱹᱵᱤᱱᱟᱜ ᱚᱱᱟ ᱜᱮ ᱵᱤᱱ ᱵᱤᱥᱥᱟᱥᱚᱜᱼᱟ᱾
ᱦᱮᱸ ᱟᱨ ᱡᱩᱫᱤ ᱵᱮᱱ ᱧᱮᱞ ᱠᱟᱭᱟ ᱵᱮᱱ ᱛᱟᱦᱚᱞᱮ ᱾ ᱟᱵᱮᱱ ᱦᱚᱸ ᱩᱱᱤ ᱱᱤᱭᱟᱹ ᱢᱤᱫ ᱵᱟᱨ ᱠᱟᱛᱷᱟ ᱵᱮᱱ ᱢᱮᱱ ᱟᱵᱮᱱ ᱦᱚᱲ ᱠᱚ ᱢᱮᱱ ᱠᱚ ᱵᱟ ᱧᱮᱞ ᱫᱚ ᱧᱮᱞ ᱟᱠᱟᱫ ᱾
ᱦᱳᱭ
ᱛᱟᱦᱞᱮ
ᱚᱱᱠᱟ ᱜᱮ ᱠᱟᱱᱟ ᱧᱮᱞ ᱫᱚ ᱧᱮᱞ ᱠᱟ ᱠᱚ ᱥᱳᱨ ᱠᱚᱨᱮ ᱦᱩᱭᱩᱜ ᱠᱟᱱ ᱠᱷᱟᱡ ᱫᱚ
ᱦᱳᱭ ᱦᱳᱭ ᱚᱱᱠᱟ ᱪᱟᱞᱟᱣ ᱵᱟᱲᱟ ᱫᱚ ᱦᱳᱭᱳᱜ ᱜᱮᱭᱟ᱾
ᱦᱩᱸ
ᱱᱤᱛᱚᱜ ᱦᱚᱜ ᱚᱭ ᱛᱚ ᱟᱫᱚ ᱟᱨᱟᱢ ᱵᱷᱚᱜ ᱠᱟᱱᱟ ᱦᱟᱜ ᱠᱷᱟᱱ ᱟᱜᱚᱥᱴ ᱢᱟᱥ ᱯᱚᱨ ᱠᱷᱚᱱᱟᱜ ᱠᱷᱟᱱ ᱜᱚᱴᱟ ᱜᱮ ᱟᱨᱟᱢᱵᱷᱚᱜᱼᱟ ᱦᱟᱜ ᱠᱷᱟᱱ ᱚᱱᱮ ᱥᱟᱵ ᱠᱟᱫᱟ ᱞᱮ ᱠᱷᱟᱱ ᱦᱟᱯᱮ ᱚᱱᱠᱟ ᱮᱸ ᱵᱟᱨᱭᱟ ᱥᱟᱵ ᱦᱮᱱᱟᱜᱼᱟ ᱢᱤᱫᱴᱟᱝ ᱢᱤᱫᱴᱟᱝ ᱫᱚ ᱯᱳᱞᱴᱨᱤ ᱠᱷᱮᱞ ᱠᱟᱱᱟ ᱫᱟᱱ ᱴᱟᱠᱟ ᱠᱷᱮᱞ ᱠᱟᱱᱟ᱾
ᱦᱩᱸ ᱟᱨ ᱞᱟᱦᱟ ᱞᱟᱦᱟ ᱛᱮ ᱫᱚ ᱯᱮ ᱠᱷᱮᱞ ᱱᱟᱯᱮ ᱥᱮ ᱵᱟᱝ ᱛᱟᱦᱞᱮ ᱱᱤᱭᱟᱹ ᱡᱩᱱ ᱡᱩᱞᱟᱭ ᱨᱮ ᱫᱚ᱾
ᱡᱩᱱ ᱡᱩᱞᱟᱭ ᱨᱮ ᱠᱷᱮᱞ ᱦᱩᱭᱞᱮᱱᱟ ᱛᱟᱦᱮᱸᱜ ᱤᱱᱠᱟᱹ ᱚᱱᱮ ᱛᱤᱱᱟᱹᱜ ᱢᱮ᱾ ᱢᱤᱫᱴᱟᱝ ᱥᱮ ᱵᱟᱨᱭᱟ ᱢᱮᱪ ᱧᱟᱢ ᱞᱮᱱ ᱛᱟᱦᱮᱸᱫ ᱡᱩᱱ ᱡᱩᱞᱟᱭ ᱨᱮᱫᱚ᱾ ᱢᱟᱱᱮ ᱱᱚᱛᱮ ᱛᱚ ᱚᱱᱠᱟ ᱩᱱᱟᱹᱜ ᱞᱟᱦᱟ ᱠᱷᱚᱱ ᱫᱚ ᱟᱨ ᱵᱟᱝ ᱦᱩᱭᱩᱜ ᱜᱮᱭᱟ ᱟᱜᱚᱥᱴ ᱯᱚᱨᱮ ᱠᱷᱚᱱᱟᱜ ᱜᱮ ᱵᱮᱥᱤᱨ ᱵᱷᱟᱜᱽ ᱠᱷᱮᱞ ᱟᱨᱟᱢᱵᱷᱚᱜ ᱜᱮᱭᱟ᱾
ᱟᱞᱮ ᱢᱟ ᱱᱤᱭᱟᱹ ᱵᱟᱨᱭᱟ ᱢᱟᱥ ᱜᱮ ᱫᱚᱢᱮ ᱵᱚᱞ ᱞᱮ ᱠᱷᱮᱞᱮᱱ ᱞᱮ
ᱦᱩᱸ ᱱᱚᱛᱮ ᱫᱚ ᱩᱱᱟᱹᱜ ᱚᱱᱟ ᱫᱚ ᱩᱱᱟᱹᱜ ᱫᱚ ᱵᱟᱝ ᱦᱩᱭᱩᱜ ᱜᱮᱭᱟ᱾ ᱢᱟᱱᱮ ᱟᱜᱚ ᱟᱜᱚᱥᱴ ᱠᱷᱚ ᱱᱟᱜ ᱜᱮ ᱵᱮᱥᱤᱨ ᱵᱷᱟᱜᱽ ᱦᱩᱭᱩᱜ ᱜᱮᱭᱟ᱾
ᱟᱞᱮ ᱫᱚ ᱚᱱᱟ ᱤᱭᱟᱹ ᱠᱷᱚᱡ ᱜᱮ ᱮᱠᱫᱚᱢ ᱢᱟᱱᱮ ᱟᱥᱟᱲ ᱵᱚᱸᱜᱟ ᱯᱩᱭᱞᱩ ᱠᱷᱚᱡ ᱜᱮ ᱥᱩᱨᱩᱭᱮᱱ ᱜᱮᱭᱟ᱾ ᱥᱟᱨ ᱵᱚᱸᱜᱟ ᱡᱷᱮᱸᱴ ᱵᱚᱸᱜᱟ ᱢᱩᱪᱟᱹᱫ ᱠᱷᱚᱱᱚᱡ ᱥᱩᱨᱩᱜᱼᱟ᱾ ᱢᱩᱪᱟᱹᱫ ᱠᱷᱚᱡ ᱟᱥᱟᱲ ᱵᱚᱸᱜᱟ ᱯᱳᱭᱞᱳ ᱠᱷᱚᱡ ᱜᱚᱴᱟ ᱟᱥᱟᱲ ᱡᱚᱛ ᱫᱤᱱ ᱫᱟᱜ ᱵᱟᱝ ᱞᱟᱜᱟᱜ ᱠᱟᱱ
ᱦᱮᱸ, ᱦᱮᱸ᱾
ᱫᱤᱱ ᱮᱠᱫᱚᱢ ᱯᱩᱨᱟᱹ ᱠᱷᱮᱞ ᱮᱠᱫᱚᱢ᱾ ᱦᱳᱭᱳᱜ ᱜᱮᱭᱟ ᱦᱟᱸᱰᱮ ᱱᱟᱰᱮ ᱟᱨ ᱫᱟᱜ ᱞᱟᱜᱟᱣ ᱢᱟᱱᱮ ᱟᱫᱚ ᱥᱮᱭ ᱟᱸᱜᱚᱥᱴ᱾
ᱵᱟᱝ ᱱᱚᱸᱰᱮ ᱫᱚ ᱩᱠᱩᱨ ᱩᱱᱟᱹᱜ ᱫᱚ ᱢᱟᱱᱮ ᱦᱩᱸ ᱚᱱᱠᱟ ᱩᱱᱟᱹᱜ ᱠᱷᱮᱞ ᱫᱚ ᱵᱟᱝ ᱦᱳᱭ ᱠᱟᱱᱟ ᱚᱱᱛᱮ ᱫᱚ᱾ ᱤᱱᱠᱟᱹ ᱟᱸᱜᱚᱥᱴ ᱯᱚᱨ ᱠᱷᱚᱱᱟᱜ ᱜᱮ ᱵᱮᱥᱤᱨ ᱵᱷᱟᱜᱽ ᱦᱩᱭᱩᱜ ᱜᱮᱭᱟ᱾
ᱦᱮᱸ ᱢᱟᱱᱮ ᱛᱚ ᱠᱷᱚᱱ ᱜᱮ ᱛᱚ ᱥᱤᱡᱤᱱ ᱫᱚ ᱥᱩᱨᱩᱜ ᱠᱟᱱᱟ᱾ ᱵᱚᱞ ᱠᱷᱮᱞ ᱨᱮᱱᱟᱜ ᱫᱚ ᱟᱫᱚ ᱟᱞᱮ ᱥᱮᱫ ᱫᱚ ᱚᱱᱟ ᱱᱟᱥᱮᱱᱟᱜ ᱞᱟᱦᱟ ᱧᱚᱜ ᱠᱷᱚᱱ ᱠᱚ ᱠᱷᱮᱞᱳᱜ
ᱚ ᱦᱮᱸ ᱟᱫᱚ ᱜᱚᱴᱟ ᱚᱠᱟ ᱥᱮᱫ ᱚᱠᱟ ᱞᱮᱠᱟ ᱟᱫᱚ᱾ ᱜᱚᱴᱟ ᱥᱮᱫ ᱫᱚ ᱵᱟᱝ ᱥᱚᱢᱟ ᱱᱟ ᱛᱚ᱾
ᱥᱟᱨᱟ ᱥᱟᱨᱟ ᱵᱚᱪᱷᱚᱨ ᱠᱚ ᱠᱷᱮᱞ ᱟᱠᱚ ᱥᱮ ᱵᱩᱡ ᱢᱮ ᱦᱟᱱᱮ ᱢᱟᱜᱽ ᱯᱷᱟᱹᱜᱩᱱ, ᱯᱷᱟᱹᱜᱩᱱ ᱵᱚᱸᱜᱟ ᱫᱷᱟᱹᱵᱤᱡ ᱠᱚ ᱠᱷᱮᱞ ᱟᱠᱚ ᱵᱚᱞ ᱛᱟᱦᱞᱮ ᱪᱮᱫ ᱟᱨ ᱪᱟᱹᱛ ᱟᱨ ᱡᱷᱮᱸᱴ ᱚᱱᱟ ᱯᱮ ᱢᱟᱥ ᱛᱮᱫ ᱜᱮ ᱵᱟᱝ ᱠᱚ ᱠᱷᱮᱞ ᱟᱠᱚ ᱾ᱛᱟᱯᱚᱨᱮ ᱡᱷᱮᱴ ᱟᱨᱚ ᱢᱩᱪᱟᱹᱫ ᱥᱮᱫ ᱢᱟ ᱟᱨᱚ ᱥᱩᱨᱩᱭ ᱮᱱ ᱟᱞᱮ ᱥᱮᱫ ᱫᱚ᱾
ᱚ
ᱟᱫᱚ ᱨᱚᱝ ᱛᱚ
ᱦᱩᱸ ᱱᱚᱣᱟ ᱛᱚ ᱦᱟᱯᱮ ᱱᱚᱸᱰᱮ ᱱᱚᱣᱟ ᱫᱚ ᱠᱷᱟᱱ ᱟᱸᱜᱚᱥᱴ ᱠᱷᱚᱱᱟᱜ ᱥᱩᱨᱩᱜ ᱠᱟᱱᱟ ᱯᱩᱨᱟᱹ ᱟᱫᱚᱜ ᱠᱷᱟᱱ ᱪᱟᱞᱟᱜ-ᱟ ᱮᱠᱫᱚᱢ᱾ ᱴᱟᱱᱟ ᱮᱠᱫᱚᱢ ᱦᱩᱸ ᱮᱠᱫᱚᱢ᱾
ᱫᱩᱨᱜᱟ ᱯᱩᱡᱟᱹ ᱫᱷᱟᱹᱵᱤᱡ᱾
ᱫᱩᱨᱜᱟᱹ ᱯᱩᱡᱟᱹ ᱫᱷᱟᱹᱵᱤᱡ ᱮᱠᱫᱚᱢ ᱯᱩᱨᱟᱹ ᱴᱟᱱᱟ ᱪᱟᱞᱟᱜ-ᱟ ᱮᱠᱫᱚᱢ᱾
ᱟᱫᱚ ᱠᱷᱮᱞ ᱫᱟᱲᱮᱭᱟᱜ ᱠᱷᱟᱡ ᱜᱮ᱾
ᱦᱮᱸ ᱟᱫᱚ ᱦᱟᱱᱮ ᱦᱟᱱᱟ ᱵᱟᱨ ᱤᱱᱠᱟᱹ ᱮᱸᱜᱻᱯᱷᱟᱭ ᱱᱮᱞ ᱠᱷᱮᱞ ᱦᱩᱭ ᱞᱮᱱ ᱛᱟᱦᱮᱸᱜ᱾ ᱚᱱᱟ ᱟᱞᱮᱭᱟᱜ ᱟᱞᱮ ᱥᱩᱜ ᱦᱮᱸ ᱞᱟᱦᱟ ᱵᱟᱨ ᱵᱟ ᱢᱤᱫᱴᱮᱱ ᱯᱷᱟᱭᱱᱮᱞ ᱠᱷᱮᱞ ᱦᱳᱭ ᱞᱮᱱ ᱛᱟᱦᱮᱸᱜ᱾ ᱞᱟᱦᱟ ᱵᱟᱨ ᱫᱚ ᱵᱮᱥᱤ ᱵᱟᱝ ᱥᱟᱵ ᱦᱩᱭ ᱠᱟᱱ ᱛᱟᱦᱮᱸᱫ ᱟᱨ
ᱚ ᱟᱫᱚ ᱯᱨᱟᱭᱤᱡᱽ ᱫᱚ ᱵᱷᱟᱜᱤ ᱜᱮᱯᱮ ᱧᱟᱢ ᱛᱟᱦᱮᱱᱟ ᱥᱮ ᱪᱮᱫ?
ᱦᱮᱸ ᱯᱨᱟᱭᱤᱡᱽ ᱫᱚ ᱵᱷᱟᱞᱤ ᱜᱮ ᱧᱟᱢᱚᱜ ᱛᱟᱦᱮᱸᱫ᱾ ᱛᱟᱯᱚᱨᱮ ᱦᱮ ᱤᱱᱠᱟᱹ ᱦᱮ ᱱᱤᱭᱟᱹ ᱵᱟᱨ ᱫᱚ ᱠᱷᱟᱱ ᱦᱟᱯᱮ ᱱᱤᱛᱳᱜ ᱢᱟᱱᱮ ᱱᱤᱛᱚᱜ ᱟᱯᱟᱛᱚ ᱵᱟᱨᱭᱟ ᱩᱰᱩᱜ ᱠᱟᱱᱟ ᱟᱫᱚ ᱚᱱᱟ ᱵᱟᱱᱟᱨ ᱜᱮ ᱥᱟᱵ ᱵᱟᱨᱭᱟ ᱥᱟᱵ ᱦᱩᱭ ᱠᱟᱱᱟ ᱟᱫᱚ
ᱮᱠᱷᱚᱱ ᱟᱹᱣᱨᱤ ᱩᱰᱩᱠᱚᱜ-ᱟ ᱦᱟᱯᱮ ᱦᱮᱱᱵᱤᱞ ᱠᱟᱹᱣᱨᱤ ᱠᱚ ᱦᱳᱭ, ᱦᱳᱭ᱾ ᱟᱫᱚ ᱡᱷᱚᱛᱚ ᱜᱚᱴᱟ ᱫᱚ ᱵᱟᱝ ᱦᱩᱭᱩᱜ-ᱟ ᱥᱮ᱾
ᱦᱮᱸ ᱢᱚᱞᱚᱢ ᱡᱩᱫᱤ ᱴᱷᱤᱠ ᱴᱮᱱ ᱠᱷᱟᱱ ᱛᱟᱦᱚᱞᱮ ᱴᱷᱤᱠ ᱯᱟᱲᱟᱜ-ᱟ᱾ ᱦᱟᱨᱟᱣ ᱦᱚᱪᱚᱭ ᱮᱱ ᱠᱷᱟᱱ ᱫᱚ ᱪᱤᱠᱟᱹ
ᱦᱳᱭ ᱛᱟᱯᱚᱨᱮ ᱫᱤᱱ ᱦᱤᱞᱳᱜ ᱫᱚ ᱚᱱᱟ ᱫᱚ ᱵᱟᱝ ᱦᱩᱭᱩᱜ-ᱟ ᱦᱟᱸᱜ ᱠᱷᱟᱱ᱾
ᱦᱮᱸ᱾
ᱛᱤᱱᱟᱹᱜ ᱵᱷᱟᱞᱮ ᱠᱷᱮᱞ ᱵᱤᱱ ᱥᱮ ᱫᱤᱱ ᱦᱤᱞᱳᱜ ᱫᱚ ᱵᱟᱵᱤᱱ ᱫᱟᱲᱮᱜ-ᱟ᱾
ᱪᱟᱸᱫᱳ ᱵᱚᱸᱜᱟ ᱵᱟᱭ ᱠᱚᱭᱚᱜ ᱟᱵᱮᱱ ᱟᱨᱚ ᱦᱟᱱᱠᱩ ᱦᱚᱸᱛᱚ ᱦᱚᱲ ᱠᱟᱱ ᱜᱮᱭᱟ
ᱦᱮᱸ ᱩᱱᱠᱩ ᱦᱚᱸ ᱚᱱᱟ ᱩᱱᱠᱩ ᱦᱚᱸ ᱡᱤᱛᱟᱹᱜ ᱞᱟᱹᱜᱤᱫ ᱜᱮᱠᱚ ᱦᱮᱡ ᱠᱟᱱᱟ ᱥᱮ᱾
ᱦᱮᱸ ᱡᱚᱛᱚ ᱦᱚᱲ ᱜᱮᱮ ᱚᱱᱟ ᱵᱷᱟᱜ ᱜᱮ ᱪᱟᱹᱭᱟ ᱥᱮ ᱚᱠᱚᱭᱟᱜ ᱱᱟᱥᱮᱱᱟᱜ ᱵᱷᱟᱜᱮ ᱧᱚᱜ ᱫᱤᱱ ᱛᱟᱦᱮᱱᱟ ᱚᱠᱚᱭᱟᱜ ᱠᱷᱟᱨᱟᱯ ᱧᱚᱜ ᱾ ᱦᱮᱸ ᱢᱟ ᱴᱷᱤᱠ ᱜᱮᱭᱟ ᱛᱟᱦᱞᱮ ᱾
ᱦᱳᱭ ᱛᱚ ᱢᱟ ᱾
ᱫᱚᱦᱚᱭ ᱫᱟᱞᱤᱧ ᱾
ᱦᱮᱸ ᱴᱷᱤᱠ ᱜᱮᱭᱟ ᱢᱟ ᱡᱚᱦᱟᱨ ᱜᱮ ᱾
ᱦᱩᱸᱜ ᱦᱩᱸ ᱾